ᱦᱮᱞᱳ
ᱦᱮᱞᱳ ᱜᱚᱝᱠᱮ
ᱦᱳᱭ ᱜᱚᱝᱠᱮ
ᱡᱚᱦᱟᱨ ᱜᱮ, ᱦᱮᱸ ᱜᱚᱝᱠᱮ ᱡᱚᱦᱟᱨ ᱜᱮ, ᱜᱚᱝᱠᱮ ᱥᱟᱹᱜᱩᱱ ᱥᱮᱛᱟᱜ?
ᱦᱳᱭ ᱥᱟᱹᱜᱩᱱ ᱥᱮᱛᱟᱜ,
ᱮᱸ ᱯᱨᱚᱛᱷᱚᱢᱚᱛᱚ ᱢᱤᱫᱴᱟᱝ ᱠᱟᱛᱷᱟᱧ ᱞᱟᱹᱭᱮᱼᱟ, ᱡᱮ ᱤᱧ ᱱᱚᱸᱰᱮᱧ ᱨᱚᱲᱮᱼᱟ ᱡᱮ ᱤᱧᱟᱹᱜ ᱥᱟᱣᱩᱱᱰ ᱟᱢ ᱠᱤᱞᱭᱟᱹᱨᱞᱤ ᱟᱸᱡᱚᱢ ᱧᱟᱢᱮᱫᱼᱟ ᱛᱚ?
ᱦᱳᱭ ᱟᱸᱡᱚᱢᱚᱜ ᱠᱟᱱ ᱜᱮᱭᱟ ᱱᱟᱯᱟᱭ ᱜᱮ ᱾
ᱦᱮᱸ ᱜᱚᱝᱠᱮ ᱛᱟᱦᱚᱞᱮ ᱟᱢ ᱦᱚᱸ ᱥᱟᱛᱳ ᱠᱚᱨᱮ ᱱᱟᱯᱟᱭ ᱵᱟᱲᱟ ᱜᱮᱛᱚ?
ᱦᱳᱸ ᱦᱳᱭ ᱱᱟᱯᱟᱭ ᱵᱟᱲᱟᱜ ᱜᱮ, ᱟᱯᱮᱜᱮ ᱟᱹᱛᱩ ᱚᱲᱟᱜ ᱠᱚᱨᱮ ᱚᱠᱟᱞᱮᱠᱟ?
ᱦᱮᱸ ᱜᱚᱝᱠᱮ ᱟᱹᱛᱩ ᱚᱲᱟᱜ ᱠᱚᱨᱮ ᱫᱚ ᱱᱟᱯᱟᱭ ᱵᱟᱲᱟ ᱜᱮ ᱾ ᱛᱟᱦᱚᱞᱮ ᱜᱚᱝᱠᱮ ᱚᱱᱛᱮ ᱟᱯᱮ ᱥᱮᱫ ᱫᱟᱜ ᱡᱟᱹᱲᱤ, ᱦᱚᱭ ᱦᱤᱥᱤᱫ ᱪᱮᱫ ᱞᱮᱠᱟ?
ᱦᱳᱭ ᱫᱟᱜ ᱡᱟᱹᱲᱤ ᱫᱚ ᱩᱱᱟᱹᱜ ᱟᱸᱴ ᱫᱚ ᱵᱟᱝ ᱦᱩᱭᱩᱜ ᱠᱟᱱᱟ᱾ ᱛᱮᱦᱮᱧ ᱜᱟᱯᱟ ᱫᱚ ᱨᱤᱢᱤᱞ ᱫᱚ ᱨᱤᱢᱤᱞ ᱵᱟᱨᱮᱡ ᱠᱟᱱ ᱜᱮᱭᱟ ᱢᱮᱱᱠᱷᱟᱱ ᱫᱟᱜ ᱠᱚᱫᱚ ᱩᱱᱟᱹᱜ ᱫᱚ ᱵᱟᱝ ᱦᱤᱡᱩᱜ ᱠᱟᱱᱟ᱾ ᱦᱤᱡᱩᱜ ᱠᱟᱱ ᱨᱮᱦᱚᱸᱢ ᱠᱚᱢ ᱵᱤᱥᱤ ᱜᱮᱡᱮᱨᱚᱜ ᱠᱟᱱᱟ ᱟᱨᱚ ᱦᱚᱭᱛᱮ ᱯᱟᱨᱚᱢ ᱤᱫᱤᱜ ᱠᱟᱱᱟ ᱚᱱᱠᱟᱜ ᱜᱮ᱾
ᱦᱩᱸ, ᱦᱳᱭ ᱜᱚᱝᱠᱮ ᱱᱚᱛᱮ ᱦᱚᱸ ᱚᱱᱠᱟ ᱞᱮᱠᱟᱜ ᱜᱮ᱾ ᱫᱟᱜ ᱦᱚᱸ ᱡᱚᱨᱚ ᱡᱚᱨᱚᱭᱮᱜᱼᱟᱭ ᱟᱨᱦᱚᱸ ᱥᱤᱛᱩᱝ ᱥᱤᱛᱩᱝᱮᱜᱼᱟᱭ᱾ ᱚᱝᱠᱟ ᱜᱮ ᱟᱨᱦᱚᱸ ᱰᱩᱸᱰᱨᱩᱜ ᱟᱠᱟᱜ ᱟᱭ᱾ ᱛᱟᱦᱞᱮ ᱜᱚᱝᱠᱮ ᱟᱯᱮ ᱥᱮᱫ ᱫᱚ ᱦᱩᱲᱩ ᱠᱚᱯᱮ ᱨᱚᱦᱚᱭ ᱜᱮᱭᱟ ᱥᱮ ᱵᱟᱝ?
ᱵᱟᱝᱟ, ᱦᱩᱲᱩ ᱠᱚᱫᱚ ᱨᱚᱦᱚᱭ ᱫᱚ ᱵᱟᱝ ᱦᱩᱭ ᱠᱟᱱᱟ ᱱᱤᱛᱚᱜ ᱫᱚ᱾ ᱛᱚᱞᱟ ᱠᱚ ᱮᱨ ᱦᱩᱭ ᱠᱟᱱ ᱛᱟᱸᱦᱮᱱᱟ᱾ ᱨᱟᱠᱟᱵ ᱫᱚ ᱨᱟᱠᱟᱵ ᱠᱟᱱᱟ ᱱᱮᱛᱟᱨ ᱫᱚ ᱦᱟᱞᱠᱟ ᱦᱟᱞᱠᱟ ᱩᱱᱟᱹᱜ ᱟᱸᱴ ᱫᱚ ᱵᱟᱝ ᱦᱩᱭ ᱟᱠᱟᱱᱟ ᱨᱚᱦᱚᱭ ᱩᱯᱚᱡᱩᱠᱛᱚ ᱫᱚ ᱟᱹᱣᱨᱤᱤᱭᱟ ᱱᱟᱜ ᱠᱷᱟᱱ᱾
ᱦᱮᱸ, ᱫᱟᱜ ᱨᱮᱱᱟᱜ ᱦᱚᱸ ᱦᱚᱜ-ᱚᱝᱠᱟ ᱧᱮᱞᱮᱫ ᱠᱟᱱ ᱜᱮᱭᱟᱢ ᱥᱮ ᱠᱳᱱᱳ ᱤᱭᱟᱹ ᱫᱚ ᱵᱟᱹᱱᱩᱜ ᱠᱟᱫᱟ᱾
ᱦᱩᱸ ᱜᱚᱝᱠᱮ ᱟᱞᱮ ᱥᱮᱫ ᱦᱚᱸ ᱚᱱᱠᱟ ᱜᱮ ᱤᱛᱟᱹ ᱠᱚᱫᱚᱞᱮ ᱮᱨ ᱛᱮᱞᱮ ᱮᱨ ᱠᱟᱜᱼᱟ᱾ ᱪᱟᱨᱟ ᱠᱚᱫᱚ ᱟᱫᱚ ᱠᱟᱹᱴᱤᱡ ᱠᱟᱹᱴᱤᱡ ᱦᱟᱨᱟᱣ ᱠᱟᱱᱟ ᱱᱟᱜ ᱢᱤᱫ ᱟᱸᱜᱩᱞ ᱵᱟᱨ ᱟᱸᱜᱩᱞ ᱞᱮᱠᱟ ᱟᱫᱚ ᱫᱟᱜ ᱡᱟᱹᱲᱤ ᱨᱮᱭᱟᱜ ᱟᱥᱟ ᱨᱮᱜᱮ ᱚᱯᱮᱠᱠᱷᱟ ᱨᱮᱜᱮ ᱢᱮᱱᱟᱜᱼᱟ ᱱᱟᱜ᱾
ᱦᱩᱸ, ᱥᱟᱱᱟᱢ ᱠᱚ ᱚᱱᱟᱜᱮ ᱥᱟᱱᱟᱢ ᱠᱚᱜᱮ ᱡᱚᱛᱚ ᱨᱮᱜᱮ ᱚᱱᱟ ᱛᱺᱜᱤ ᱛᱟᱨᱟ ᱨᱮᱜᱮ ᱢᱮᱱᱟᱜ ᱵᱚᱱᱟ ᱡᱮ ᱫᱟᱜ ᱡᱟᱹᱲᱤ ᱚᱠᱟ ᱞᱮᱠᱟ ᱦᱩᱭᱩᱜᱼᱟ, ᱫᱟᱜ ᱡᱟᱹᱲᱤ ᱦᱩᱭ ᱞᱮᱱᱠᱷᱟᱱ ᱫᱚ ᱡᱚᱛᱚ ᱦᱚᱲ ᱱᱟᱯᱟᱭ ᱛᱮᱜᱮ ᱪᱟᱥ-ᱵᱟᱥ ᱨᱮᱵᱚ ᱫᱷᱩᱨᱟᱹᱣ ᱫᱟᱲᱮᱭᱟᱜᱼᱟ ᱱᱟᱜ᱾
ᱦᱮᱸ᱾ ᱦᱩᱸ, ᱟᱨ ᱛᱟᱦᱞᱮ ᱜᱚᱝᱠᱮ ᱮᱸ ᱰᱷᱚᱸᱜᱟ ᱠᱚᱨᱮ ᱫᱚᱢ ᱫᱮᱡ ᱵᱟᱲᱟᱣ ᱟᱠᱟᱱᱟ ᱥᱮ ᱵᱟᱝ? ᱟᱯᱮ ᱚᱱᱛᱮ ᱰᱮᱢ ᱠᱚ ᱢᱮᱱᱟᱜᱼᱟ?
ᱦᱳᱭ ᱰᱮᱢ ᱫᱚ ᱢᱮᱱᱟᱜ ᱠᱟᱜ ᱜᱮᱭᱟ ᱟᱞᱮ ᱥᱩᱨ ᱨᱮ, ᱢᱤᱫᱴᱟᱹᱝ ᱠᱚ ᱢᱮᱛᱟᱜ ᱛᱟᱦᱮᱱᱟ ᱯᱷᱩᱴᱭᱟᱹᱨᱤ ᱰᱮᱢ᱾
ᱵᱟᱝ ᱚᱱᱟ ᱠᱚᱫᱚ ᱟᱞᱚ ᱵᱮᱱ ᱞᱟᱹᱭᱟ ᱮᱴᱟᱜ ᱧᱩᱛᱩᱢ ᱠᱚᱫᱚ, ᱡᱟᱥᱴ ᱚᱱᱟ ᱠᱚ ᱢᱮᱱᱟᱜ-ᱟ ᱥᱮ ᱵᱟᱝ ᱚᱱᱟᱜᱮ, ᱚᱱᱟ ᱠᱚᱫᱚ ᱵᱮᱯᱟᱨ ᱚᱱᱟ ᱧᱩᱛᱩᱢ ᱠᱚᱫᱚ ᱵᱟᱞᱟᱝ ᱜᱟᱞᱢᱟᱨᱟᱜᱼᱟ᱾
ᱚ, ᱟᱪᱪᱷᱟ ᱴᱷᱤᱠ ᱜᱮᱭᱟ᱾ ᱰᱮᱢ ᱠᱚᱫᱚ ᱢᱮᱱᱟᱜ ᱟᱠᱟᱜ ᱜᱮᱭᱟ ᱡᱟᱦᱟᱸ ᱫᱚ ᱚᱝᱠᱟ ᱫᱷᱟᱨᱟ ᱡᱟᱭᱜᱟ ᱠᱟᱱ ᱜᱮᱭᱟ᱾
ᱦᱩᱸ ᱦᱩᱸ᱾
ᱚᱱᱟ ᱥᱩᱨ ᱨᱮ ᱰᱤᱭᱟᱨ ᱯᱟᱨᱠ ᱢᱮᱱᱟᱜ ᱠᱟᱫᱟ, ᱢᱟᱱᱮ ᱰᱮᱢ ᱢᱮᱱᱟᱜ ᱠᱟᱫᱟ ᱰᱮᱢ ᱚᱱᱟ ᱦᱟᱱᱟᱥᱟ ᱨᱮ ᱢᱮᱱᱟᱜ ᱠᱟᱫᱟ ᱡᱟᱦᱟᱸ ᱡᱟᱭᱜᱟ ᱚᱱᱟ ᱵᱤᱨ ᱞᱮᱠᱟ ᱢᱮᱱᱟᱜ ᱟᱠᱟᱫᱟ ᱚᱸᱰᱮ ᱰᱤᱭᱟᱨ ᱯᱟᱨᱠ ᱠᱚ ᱵᱮᱱᱟ ᱠᱟᱫᱟ᱾ ᱚᱸᱰᱮ ᱧᱮᱞ ᱞᱮᱠᱟ ᱟᱹᱰᱤ ᱜᱟᱱ ᱡᱤᱭᱟᱹᱞᱤ ᱜᱮ ᱢᱮᱱᱟᱜ ᱠᱟᱜ ᱠᱚᱣᱟ, ᱛᱚ ᱚᱱᱟ ᱡᱟᱦᱟᱸ ᱰᱮᱢ ᱡᱤᱭᱟᱨ ᱯᱟᱨᱠ ᱥᱮᱱᱚᱜ ᱞᱟᱹᱜᱤᱫ ᱛᱮᱫᱚ ᱰᱷᱚᱸᱜᱟ ᱠᱚᱨᱮᱜᱮ ᱫᱮᱡᱚᱜ ᱞᱟᱜᱟᱜ ᱛᱮ ᱰᱷᱚᱸᱜᱟ ᱱᱟᱹᱣᱠᱟᱹ ᱨᱮ᱾
ᱦᱩᱸ᱾
ᱟᱫᱚ ᱚᱸᱰᱮ ᱜᱮ ᱫᱮᱡ ᱯᱟᱨᱚᱢ ᱠᱟᱛᱮᱜ ᱥᱮᱱ ᱵᱟᱨᱟ ᱦᱩᱭ ᱟᱠᱟᱱᱟ ᱚᱱᱛᱮ ᱫᱟᱨᱟᱵᱟᱨᱟ᱾
ᱦᱩᱸ᱾ ᱟᱨ ᱛᱟᱦᱞᱮ ᱫᱮᱡ ᱠᱟᱛᱮᱫ ᱪᱮᱠᱟ ᱞᱮᱠᱟ ᱮᱠᱥᱯᱮᱨᱤᱭᱮᱱᱥ ᱠᱚ ᱦᱩᱭ ᱵᱟᱲᱟ ᱟᱠᱟᱱ ᱛᱟᱵᱮᱱᱟ?
ᱯᱳᱭᱞᱳ ᱯᱳᱭᱞᱳ ᱡᱚᱠᱷᱚᱱ ᱫᱮᱡ ᱦᱩᱭᱞᱮᱱᱟ ᱛᱚᱠᱷᱚᱱ ᱫᱚ ᱢᱚᱱᱮ ᱨᱮ ᱛᱷᱚᱲᱟ ᱛᱷᱚᱲᱟ ᱵᱚᱛᱚᱨ ᱵᱩᱡᱷᱟᱹᱜᱼᱟ᱾ ᱵᱚᱛᱚᱨ ᱥᱟᱶᱛᱮ ᱨᱟᱹᱥ ᱠᱟᱹ ᱦᱚᱸ ᱧᱟᱢᱚᱜᱼᱟ ᱡᱮ ᱯᱳᱭᱞᱳᱢ ᱫᱮᱡᱚᱜ ᱠᱟᱱᱟ ᱡᱟᱦᱟᱸ ᱫᱟᱜ ᱛᱟᱞᱟᱨᱮᱢ ᱥᱮᱱᱚᱜᱼᱟ᱾ ᱟᱨᱚ ᱦᱟᱱᱟᱥᱟ ᱯᱟᱨᱚᱢ ᱨᱮᱱᱟᱜ ᱡᱟᱦᱟᱸ ᱟᱹᱰᱤ ᱱᱟᱯ ᱯᱟᱭ ᱜᱮ ᱵᱩᱡᱷᱟᱹᱜ-ᱟ, ᱢᱮᱱᱠᱷᱟᱱ ᱯᱳᱭᱞᱳ ᱨᱮᱱᱟᱜ ᱫᱚ ᱵᱚᱛᱚᱨ ᱜᱮ᱾ ᱟᱨᱚ ᱡᱟᱦᱟᱸ ᱫᱚᱥᱟᱨ ᱛᱮ ᱥᱮᱱ ᱥᱮ ᱯᱚᱨᱮ ᱡᱟᱦᱟᱸ ᱥᱮᱱ ᱦᱩᱭ ᱠᱟᱱᱟ᱾ ᱚᱱᱟ ᱠᱚᱫᱚ ᱱᱟᱯᱟᱭ ᱜᱮ ᱟᱴᱠᱟᱨ ᱟᱠᱟᱱᱟ ᱡᱚᱛᱚᱣᱟᱜ ᱜᱮ᱾
ᱜᱚᱝᱠᱮ ᱛᱟᱦᱞᱮ, ᱦᱮ, ᱸ ᱟᱹᱞᱤᱧ ᱦᱚᱸ ᱟᱪᱪᱷᱟ, ᱦᱮᱸ᱾ ᱟᱞᱤᱧ ᱦᱚᱸ ᱚᱝᱠᱟ ᱢᱤᱫ ᱪᱷᱚᱴ, ᱢᱤᱫ ᱪᱷᱚᱴ ᱫᱚ ᱵᱟᱝᱟ ᱯᱨᱟᱭ ᱜᱮ ᱟᱞᱮ ᱫᱚ ᱰᱷᱚᱸᱜᱟ ᱠᱚ ᱱᱚᱛᱮ ᱫᱚ ᱰᱮᱢ ᱠᱚ ᱢᱮᱱᱟᱜᱼᱟ᱾
ᱦᱳᱭ᱾
ᱱᱚᱣᱟ ᱯᱟᱲ ᱠᱷᱚᱱ ᱦᱟᱱᱟ ᱯᱟᱲ ᱛᱮ ᱪᱟᱞᱟᱜ ᱞᱟᱹᱜᱤᱫ ᱰᱷᱚᱸᱜᱟᱨᱮ ᱫᱮᱡ ᱜᱮ ᱞᱟᱜᱟᱭᱟ ᱮᱠᱟᱞ ᱛᱮᱜᱮ᱾ ᱛᱟᱦᱞᱮ ᱚᱱᱠᱟ ᱢᱤᱫ ᱫᱤᱱ, ᱚᱱᱠᱟ ᱵᱚᱞ ᱮᱱᱮᱡ ᱦᱩᱭᱩᱜ ᱠᱟᱱᱟ ᱦᱟᱱᱟ ᱯᱟᱲ ᱨᱮ᱾
ᱦᱳᱭ᱾
ᱟᱫᱚ ᱟᱹᱰᱤ ᱜᱟᱱ ᱜᱟᱛᱮ ᱠᱚᱞᱮ ᱪᱟᱞᱟᱣ ᱠᱟᱱᱟ ᱮ ᱱᱚᱣᱟ ᱯᱟᱨᱠ ᱟᱫᱚ ᱢᱤᱫᱴᱟᱝ ᱰᱷᱚᱸᱜᱟ ᱞᱮ ᱤᱭᱟᱹ ᱠᱮᱜᱼᱟ ᱦᱟᱸᱜ ᱵᱷᱟᱲᱟ ᱠᱮᱜᱼᱟ ᱞᱮ ᱟᱫᱚ ᱟᱹᱰᱤ ᱜᱟᱱ ᱵᱟᱭᱤᱠ ᱠᱚ ᱢᱮᱱᱟᱜ ᱛᱟᱞᱮᱭᱟ᱾ ᱮᱸᱰᱮᱠᱷᱟᱱ ᱦᱮᱸ, ᱮᱸᱰᱮᱠᱷᱟᱱ ᱟᱫᱚ ᱚᱱᱟ ᱠᱚᱨᱮᱜ ᱜᱮ ᱟᱫᱚ ᱞᱟᱫᱮ ᱠᱮᱜᱼᱟ ᱞᱮ᱾ ᱚᱱᱮ ᱚᱱᱟ ᱰᱷᱚᱸᱜᱟ ᱨᱮᱜᱮ ᱟᱨ ᱞᱟᱹᱣᱲᱤ ᱦᱚᱸ ᱪᱟᱞᱟᱣ ᱤᱫᱤᱭᱮᱜ-ᱟᱭ, ᱩᱱ ᱡᱚᱠᱷᱚᱱ ᱠᱟᱹᱴᱤᱡ ᱵᱚᱛᱚᱨ ᱵᱩᱡᱽ ᱱᱟ, ᱢᱟᱱᱮ ᱮᱛᱚ ᱡᱟᱹᱥᱛᱤ ᱟᱡ ᱞᱳᱰ ᱠᱟᱫ ᱛᱟᱦᱮᱸᱜ ᱮ ᱡᱟᱦᱟᱸ ᱫᱚ ᱱᱟᱹᱣᱠᱟᱹ ᱰᱩᱵᱩᱡ ᱰᱩᱵᱩᱡ ᱚᱵᱚᱥᱛᱟ ᱰᱷᱚᱸᱜᱟ ᱟᱨᱠᱤ᱾
ᱟᱪᱪᱷᱟ ᱛᱟᱦᱚᱞᱮ ᱰᱩᱵᱩᱡ ᱞᱮᱱᱟ ᱰᱩᱵᱩᱡ ᱫᱚ ᱵᱟᱝ ᱰᱩᱵᱩᱡ ᱞᱮᱱᱟ?
ᱟᱫᱚ ᱦᱮᱸ ᱟᱫᱚ ᱰᱩᱵᱩᱡ ᱫᱚ ᱵᱟᱝ ᱰᱩᱵᱩᱡ ᱞᱮᱱᱟ, ᱟᱫᱚ ᱚᱱᱟ ᱜᱮ ᱟᱭᱟᱜ ᱴᱟᱠᱟ ᱞᱟᱞᱚᱪ ᱛᱮ ᱩᱱᱟᱹᱜ ᱜᱟᱱᱮ ᱨᱤᱠᱥ ᱦᱟᱛᱟᱣ ᱞᱮᱭᱟᱭ ᱩᱱ ᱡᱚᱠᱷᱚᱱ ᱠᱟᱹᱴᱤᱡ ᱵᱚᱛᱚᱨ ᱵᱩᱡᱷᱟᱹᱣ ᱞᱮᱱ ᱛᱟᱦᱮᱸᱱ᱾
ᱦᱳᱭ, ᱚᱱᱟ ᱫᱚ ᱞᱟᱹᱣᱨᱤᱭᱟᱹ ᱦᱚᱸ ᱟᱭᱟᱜ ᱦᱚᱸ ᱠᱟᱹᱴᱤᱡ ᱵᱩᱡᱷᱟᱹᱣ ᱫᱚᱨᱠᱟᱨ᱾ ᱞᱟᱭᱟᱜ ᱞᱟᱹᱠᱛᱤ ᱦᱚᱸ ᱠᱟᱱ ᱛᱟᱭᱟ ᱡᱮ ᱩᱱᱟᱹᱜ ᱯᱚᱭᱥᱟ ᱞᱟᱞᱚᱪ ᱛᱮ ᱩᱱᱟᱹᱜ ᱫᱚ
ᱦᱮᱸ᱾
ᱵᱟᱝ ᱤᱫᱤᱠ ᱠᱚ ᱦᱩ
ᱵᱟᱝ ᱤᱫᱤ ᱦᱮᱸ ᱟᱡ ᱫᱚ ᱞᱟᱹᱭ ᱛᱟᱹᱧ ᱢᱤᱫ ᱥᱟᱶᱛᱮ ᱥᱟᱸᱜᱮ ᱯᱚᱭᱥᱟ ᱦᱩᱭᱩᱜ ᱛᱤᱧᱟ, ᱟᱫᱚ ᱚᱱᱟ ᱠᱷᱟᱹᱛᱤᱨ ᱚᱱᱮ ᱚᱝᱠᱟ ᱠᱟᱜᱼᱟᱭ᱾
ᱟᱪᱪᱷᱟ, ᱟᱨ ᱛᱟᱦᱚᱞᱮ ᱚᱠᱟ ᱠᱚᱨᱮᱜ, ᱦᱳᱭ ᱢᱟ ᱞᱟᱹᱭᱢᱮ᱾
ᱦᱮᱸ ᱜᱚᱝᱠᱮ ᱛᱟᱦᱚᱞᱮ ᱛᱤᱦᱤᱧ ᱫᱚ ᱚᱱᱟ ᱵᱩᱨᱩ ᱯᱟᱛᱟ ᱠᱟᱱᱟ, ᱛᱟᱦᱚᱞᱮ ᱜᱚᱝᱠᱮ ᱦᱮᱡ ᱵᱟᱲᱟ ᱠᱟᱱ ᱜᱮᱭᱟᱢ ᱥᱮ ᱵᱟᱝ?
ᱵᱟᱝᱼᱟ ᱚᱱᱛᱮ ᱵᱩᱨᱩ ᱯᱟᱛᱟ ᱥᱮᱫ ᱫᱚ ᱵᱟᱝ ᱥᱮᱱ ᱵᱟᱲᱟ ᱦᱩᱭ ᱠᱟᱱᱟ᱾ ᱱᱟᱜᱼᱠᱷᱟᱱ ᱟᱨᱚ ᱛᱟᱭᱚᱢ ᱫᱟᱨᱟᱢ ᱡᱚᱠᱷᱚᱱ ᱦᱩᱭᱩᱜᱼᱟ, ᱛᱚᱠᱷᱚᱱ ᱥᱮᱱᱚᱜ ᱨᱮᱱᱟᱜ ᱫᱚ ᱢᱮᱱᱟᱜ ᱠᱟᱜ ᱜᱮᱭᱟ ᱡᱮ ᱟᱥ ᱛᱚ ᱡᱮ ᱚᱱᱟ ᱦᱚᱸ ᱧᱮᱞ ᱟᱹᱜᱩ ᱠᱫ ᱞᱟᱹᱠᱛᱤᱜ ᱠᱟᱱ ᱜᱮᱭᱟ᱾
ᱦᱩᱸ ᱦᱮᱸ ᱜᱚᱢᱠᱮ᱾
ᱩᱥ ᱟᱢᱫᱢ ᱥᱮᱱ ᱵᱟᱲᱟ ᱠᱟᱱᱟ ᱥᱮ ᱵᱟᱝ?
ᱦᱮᱸ ᱜᱚᱝᱠᱮ ᱥᱮᱱ ᱵᱟᱲᱟ ᱦᱩᱭ ᱠᱟᱱᱟ, ᱟᱫᱚ ᱟᱞᱮ ᱫᱚᱞᱮ ᱥᱩᱨᱩᱜ ᱜᱮᱭᱟ ᱠᱟᱹᱴᱤᱡ ᱫᱚ, ᱟᱫᱚ ᱯᱨᱟ ᱯᱨᱚᱛᱤᱵᱟᱨ ᱜᱮ ᱪᱟᱞᱟᱣ ᱵᱟᱲᱟ ᱦᱩᱭᱩᱜ ᱜᱮᱭᱟ, ᱟᱨ ᱱᱤᱭᱟᱹ ᱵᱟᱨ ᱦᱚᱸ ᱪᱟᱞᱟᱜ ᱨᱮᱱᱟᱜ ᱨᱤᱠᱟᱹ ᱦᱩᱭ ᱠᱟᱱᱟ᱾ ᱞᱟ. ᱭ ᱟᱠᱚ ᱰᱤᱯ ᱥᱟᱹᱜᱤᱧ ᱥᱟᱹᱜᱤᱧ ᱠᱷᱚᱱ ᱦᱚᱲ ᱠᱚ ᱦᱤᱡᱩᱜ ᱜᱮᱭᱟ ᱠᱚ᱾ ᱟᱨ ᱛᱮᱤᱦᱮᱧ ᱫᱚ ᱵᱟᱝᱢᱟ ᱟᱵᱚᱣᱟᱜ ᱞᱟᱠᱪᱟᱨ ᱨᱮᱱᱟᱜ ᱮᱱᱮᱡ ᱥᱮᱨᱮᱧ ᱠᱚ ᱦᱩᱭᱩᱜ ᱜᱮᱭᱟ, ᱟᱨᱦᱚᱸ ᱟᱵ ᱟᱨᱦᱚᱸ ᱟᱹᱰᱤ ᱜᱟᱱ ᱞᱟᱠᱪᱟᱨ ᱨᱮᱱᱟᱜ ᱥᱟᱯᱟᱵ ᱠᱚ ᱧᱟᱢᱚᱜ ᱛᱟᱵᱚᱱᱟ᱾ ᱟᱠᱟᱨᱮ ᱛᱩᱢᱫᱟᱜ, ᱴᱟᱢᱟᱠ, ᱛᱤᱨᱭᱳ, ᱵᱟᱱᱟᱢ, ᱩᱱᱠᱟᱜᱮ ᱮᱢᱟᱱ ᱮᱢᱟᱱ ᱛᱮᱱᱟᱜ ᱡᱤᱱᱤᱥ ᱠᱚ ᱧᱟᱢᱚᱜ ᱛᱟᱵᱚᱱ ᱜᱮᱭᱟ, ᱡᱟᱦᱟᱸ ᱫᱚ ᱟᱵᱚ ᱞᱟᱠᱪᱟᱨ ᱨᱮ ᱞᱟᱜᱟᱜᱼᱟ, ᱥᱮ ᱟᱵᱚ ᱥᱮ ᱥᱟᱶᱛᱟ ᱨᱮᱱᱟᱜ ᱡᱤᱱᱤᱥ ᱠᱟᱱᱟ ᱦᱮᱸ᱾
ᱛᱟᱦᱚᱞᱮ ᱛᱚ ᱱᱟᱯᱟᱭ ᱡᱤᱱᱤᱥ ᱱᱟᱯᱟᱭ ᱜᱮ ᱢᱮᱱᱟᱜ ᱠᱟᱫᱟ, ᱟᱸᱡᱚᱢ ᱠᱮᱜᱼᱟ ᱟᱸᱡᱚᱢ ᱠᱮᱫ ᱠᱟᱛᱮ ᱵᱩᱡ ᱠᱤᱱ ᱛᱟᱦᱚᱞᱮ ᱧᱮᱞ ᱡᱚᱝ ᱞᱮᱠᱟᱜᱮ ᱡᱤᱱᱤᱥ ᱠᱚ ᱧᱟᱢᱚᱜ ᱛᱟᱦᱮᱸᱱ ᱜᱮᱭᱟ᱾
ᱦᱮᱸ ᱜᱚᱝᱠᱮ᱾
ᱛᱟᱭᱚᱢ ᱫᱟᱨᱟᱢ ᱱᱟᱜᱼᱠᱷᱟᱱ ᱡᱚᱠᱷᱚᱱ ᱦᱩᱭᱩᱜᱼᱟ ᱟᱨᱦᱚᱸ ᱛᱟᱦᱚᱞᱮ ᱠᱷᱟᱱ ᱫᱚ ᱥᱮᱱᱚᱜ ᱦᱩᱭᱩᱜᱼᱟ ᱱᱚᱝᱠᱟ ᱜᱮ᱾
ᱦᱩᱸ᱾ ᱚᱵᱚᱥᱥᱳᱭ ᱦᱮᱡ ᱫᱚᱨᱠᱟᱨ ᱠᱟᱱᱟ, ᱟᱵᱚ ᱥᱟᱱᱛᱟᱲ ᱠᱚ ᱢᱤᱫ ᱴᱷᱮᱱ ᱡᱟᱣᱨᱟ ᱨᱮᱭᱟᱜ ᱢᱤᱫᱴᱟᱝ ᱯᱚᱱᱛᱷᱟ ᱦᱚᱸ ᱠᱟᱱᱟ᱾ ᱱᱚᱣᱟ ᱯᱟᱛᱟ ᱮᱱᱮᱡ ᱵᱩᱨᱩ ᱵᱚᱸᱜᱟ ᱯᱟᱛᱟ ᱫᱟᱨᱟᱭ ᱛᱮ᱾
ᱟᱪᱪᱷᱟ ᱛᱟᱦᱚᱞᱮ ᱵᱩᱨᱩ ᱵᱚᱸᱜᱟ ᱫᱚ ᱵᱩᱨᱩ ᱵᱚᱸᱜᱟ ᱫᱚ ᱟᱯᱮ ᱥᱮᱱ ᱫᱚ ᱥᱩᱨ ᱜᱮᱭᱟ ᱟᱞᱮ ᱥᱮᱱ ᱫᱚ ᱠᱟᱹᱴᱤᱡ ᱫᱚ ᱥᱟᱺᱜᱤᱧ ᱫᱚ ᱥᱟᱺᱜᱤᱧᱚᱜ ᱠᱟᱱ ᱜᱮᱭᱟ ᱱᱚᱛᱮ ᱠᱷᱚᱱᱟᱜ ᱫᱚ ᱛᱟᱦᱞᱮ ᱥᱮᱱ ᱫᱚ ᱚᱠᱟ ᱞᱮᱠᱟ? ᱪᱮᱫ ᱠᱚᱛᱮ ᱥᱮᱱ ᱨᱮᱱᱟᱜ ᱡᱳᱜᱟ-ᱡᱳᱜᱽ ᱢᱮᱱᱟᱜ ᱟᱠᱟᱫᱟ ᱚᱱᱠᱟ ᱰᱟᱦᱟᱨ ᱛᱮ?
ᱮᱸᱜ ᱚᱱᱠᱟ ᱵᱟᱥ ᱛᱮᱦᱚᱸ ᱦᱮᱡ ᱜᱟᱱᱚᱜᱼᱟ ᱟᱨ ᱜᱟᱹᱰᱤ ᱦᱚᱸ ᱨᱤᱡᱟᱵᱷ ᱠᱟᱛᱮᱫ ᱜᱟᱱᱚᱜᱼᱟ ᱾ ᱟᱨ ᱴᱨᱮᱱ ᱟᱨ ᱴᱨᱮᱱ ᱛᱮᱦᱚᱸ ᱨᱟᱥᱛᱟ ᱢᱮᱱᱟᱜᱼᱟ, ᱴᱨᱮᱱ ᱨᱮᱫᱚ ᱠᱟᱹᱴᱤᱡ ᱥᱟᱹᱜᱤᱧ ᱧᱚᱜ ᱨᱮᱜᱮ ᱟᱬᱜᱚᱱ ᱦᱩᱭᱩᱜᱼᱟ ᱾
ᱵᱟᱥᱛᱮ ᱚᱠᱟᱞᱮᱠᱟ ᱵᱟᱥᱛᱮ ᱡᱩᱫᱤ ᱥᱮᱱᱚᱜ ᱦᱩᱭᱩᱜ ᱠᱷᱟᱱ ᱫᱚ ᱥᱩᱵᱤᱫᱷᱟ ᱜᱟᱱ ᱧᱚᱜ ᱜᱮᱭᱟ ᱥᱮ? ᱥᱮ ᱨᱤᱡᱟᱵᱽ ᱜᱟᱹᱰᱤ ᱠᱚᱛᱮᱜ ᱜᱮ ᱥᱮᱱ ᱫᱚ ᱥᱩᱵᱤᱫᱟᱜᱼᱟ?
ᱦᱮᱸ ᱟᱫᱚ ᱱᱚᱣᱟ ᱠᱚᱫᱚ ᱵᱟᱨ ᱫᱤᱱᱟᱜ ᱠᱟᱱᱟ ᱛᱚ ᱾ ᱦᱚᱞᱟ ᱢᱟ ᱵᱚᱸᱜᱟ ᱛᱟᱦᱮᱸ ᱠᱟᱱᱟ, ᱛᱮᱦᱮᱧ ᱫᱚ ᱵᱩᱨᱩ ᱯᱟᱛᱟ ᱠᱟᱱᱟ, ᱦᱚᱞᱲ ᱫᱚ ᱵᱩᱨᱩ ᱵᱚᱸᱜᱟ ᱦᱩᱭᱱᱟ ᱛᱤᱦᱤᱧ ᱫᱚ ᱵᱩᱨᱩ ᱯᱟᱛᱟ ᱾ ᱟᱫᱚ ᱨᱤᱡᱟᱨᱵᱷ ᱜᱟᱹᱰᱤᱛᱮ ᱦᱮᱡ ᱞᱮᱱᱠᱷᱟᱱ ᱵᱩᱨᱩ ᱵᱚᱸᱜᱟ ᱧᱮᱞ ᱥᱟᱶᱛᱮ ᱵᱩᱨᱩ ᱯᱟᱛᱟ ᱮᱱᱮᱡ ᱦᱚᱸ ᱢᱚᱜ ᱦᱳᱭᱳᱜ-ᱟ ᱢᱚᱡᱽ ᱜᱮ ᱾
ᱦᱩᱸ ᱱᱟᱯᱟᱭ ᱜᱮ ᱱᱟᱜ ᱠᱷᱟᱱ ᱚᱱᱠᱟ ᱵᱷᱟᱵ ᱛᱮᱜᱮ ᱥᱟᱯ ᱲᱟᱣ ᱠᱟᱛᱮ ᱥᱮᱱᱚᱜ ᱦᱩᱭᱩᱜᱼᱟ ᱡᱟᱦᱟᱸ ᱫᱚ ᱡᱚᱠᱷᱚᱱ ᱥᱮᱱᱚᱜ ᱦᱩᱭᱩᱜ ᱠᱷᱟᱱ ᱫᱚ ᱵᱟᱱᱟᱨ ᱜᱮ ᱠᱚᱨᱟᱣ ᱦᱩᱭᱩᱜ ᱢᱟ ᱧᱮᱞ ᱦᱩᱭᱩᱜ ᱢᱟ ᱾ ᱚᱱᱟ ᱠᱷᱟᱱ ᱜᱮ ᱡᱚᱛᱚᱣᱟᱜ ᱵᱩᱡᱷᱩᱜᱼᱟ ᱚᱱᱟ ᱠᱚᱨᱮ ᱦᱚᱸ ᱚᱠᱟ ᱞᱮᱠᱟ ᱢᱮᱱᱟᱜ ᱟᱥᱮ ᱵᱟᱝᱟ ᱾
ᱦᱩᱸ ᱾ ᱤᱧ ᱫᱚ ᱚᱱᱠᱟ ᱪᱟᱞᱟᱣ ᱫᱚᱨᱠᱟᱨ ᱠᱟᱱᱟ ᱧᱮᱞ ᱦᱚᱸ ᱫᱚᱨᱠᱟᱨ ᱠᱟᱱᱟ ᱚᱸᱰᱮ ᱛᱚᱵᱮ ᱜᱚᱢᱠᱮ ᱟᱨ ᱢᱤᱫᱴᱟᱝ ᱚᱸᱰᱮ ᱪᱟᱞᱟᱣ ᱞᱮᱱᱠᱷᱟᱱ ᱛᱤᱨᱭᱳ ᱵᱟᱱᱟᱢ ᱠᱚ ᱦᱟᱛᱟᱣ ᱫᱚ ᱮᱠᱟᱞ ᱜᱮ ᱡᱟᱹᱨᱩᱲ ᱠᱟᱱᱟ ᱾
ᱦᱳᱭ, ᱟᱵᱮᱱ ᱫᱚ ᱛᱟᱦᱞᱮ‌ ᱛᱤᱨᱭᱳ ᱠᱚᱴᱟᱵ ᱥᱮ ᱵᱟᱱᱟᱢ ᱠᱚᱴᱟᱵ ᱫᱚᱵᱮᱱ ᱵᱟᱰᱟᱭᱟ ᱥᱮ ᱵᱟᱝᱟ?
ᱦᱮᱸ ᱛᱤᱨᱭᱳ ᱛᱤᱨᱭᱳ ᱚᱨᱚᱝ ᱠᱚᱫᱚ ᱠᱟᱹᱴᱤᱡ ᱠᱟᱹᱴᱤᱡ ᱫᱚᱞᱤᱧ ᱢᱚᱡᱽ ᱜᱟᱱ ᱜᱮᱭᱟ ᱾ ᱯᱟᱹᱦᱤᱞ ᱦᱟᱯᱲᱟᱢ ᱠᱚ ᱠᱷᱚᱱ ᱟᱵᱚ ᱫᱚ ᱵᱤᱨᱼᱵᱩᱨᱩ ᱨᱮ ᱛᱟᱦᱮᱸ ᱦᱮᱡ ᱟᱠᱟᱱᱟ ᱵᱚᱱ ᱾
ᱦᱳᱭ ᱚᱱᱟ
ᱡᱚᱠᱷᱚᱱ ᱦᱮᱸ ᱪᱮᱫ ᱦᱮᱸ ᱦᱮᱸ ᱛᱤᱨᱭᱳ ᱚᱨᱚᱝ ᱥᱟᱞᱟᱜ ᱪᱮᱬᱮ ᱪᱩᱯᱨᱤ ᱭᱟᱜ ᱨᱟᱜ ᱟᱹᱰᱤᱴᱟᱜ ᱨᱤᱞᱮᱴᱮᱰ ᱢᱮᱱᱟᱜᱼᱟ ᱾
ᱛᱟᱦᱞᱮ ᱟᱯᱮ ᱥᱮᱱ ᱫᱚ ᱵᱤᱨ ᱵᱩᱨᱩ ᱠᱚ ᱢᱮᱱᱟᱜ ᱟᱠᱟᱫ ᱜᱮᱭᱟ ᱚᱱᱠᱟ?
ᱦᱮᱸ ᱜᱚᱝᱠᱮ ᱟᱞᱮ ᱥᱮᱫ ᱫᱚ ᱟᱹᱰᱤ ᱟᱫᱷᱟᱢ ᱟᱫᱷᱟᱢ ᱜᱮ ᱵᱩᱨᱩ ᱠᱚᱫᱚ ᱢᱮᱱᱟᱜ ᱜᱮᱭᱟ ᱾ ᱩᱸ ᱟᱫᱚ ᱚᱱᱟ ᱠᱚᱨᱮ ᱜᱮ ᱛᱤᱦᱤᱧ ᱫᱚ ᱜᱟᱯᱟ ᱡᱮᱢᱚᱱᱮ ᱪᱟᱞᱟᱜ-ᱟ ᱚᱱᱟ ᱫᱚ ᱛᱤᱦᱤᱧ ᱦᱚᱞᱟ ᱦᱩᱭᱮᱱᱟ ᱟᱨ ᱛᱮᱦᱤᱧ ᱞᱮ ᱪᱟᱞᱟᱜᱼᱟ ᱱᱷᱟᱜ, ᱚᱱᱟ ᱵᱩᱨᱩ ᱵᱚᱸᱜᱟ ᱜᱮ ᱱᱟᱦᱟᱜ ᱾ ᱟᱫᱚ ᱢᱟᱨᱟᱝ ᱵᱩᱨᱩ ᱠᱚ ᱞᱟᱹᱭᱮᱫ ᱾ ᱢᱟᱨᱟᱝ ᱵᱩᱨᱩ ᱵᱚᱸᱜᱟ ᱠᱚ ᱞᱟᱹᱭᱮᱫᱼᱟ ᱱᱚᱣᱟ ᱜᱮ ᱾
ᱟᱪᱪᱷᱟ ᱱᱟᱯᱟᱭ ᱜᱮ ᱛᱟᱦᱚᱞᱮ ᱾ ᱟᱞᱮ ᱥᱮᱱ ᱫᱚ ᱚᱱᱠᱟ ᱵᱩᱨᱩ ᱠᱚᱫᱚ ᱵᱟᱹᱱᱩᱜᱼᱟ ᱱᱟᱜ ᱠᱷᱟᱱ ᱾ ᱵᱤᱨ ᱵᱤᱨ ᱯᱟᱠᱟᱨ ᱠᱚᱫᱚ ᱢᱮᱱᱟᱜ ᱨᱮᱦᱚᱸ ᱩᱱᱟᱹᱜ ᱚᱱᱠᱟ ᱵᱟ ᱩᱱᱟᱹᱜ ᱢᱟᱨᱟᱝ ᱫᱚ ᱵᱟᱹᱱᱩᱜᱼᱟ ᱦᱳᱭ ᱵᱟᱜᱟᱱ ᱞᱮᱠᱟ ᱡᱟᱦᱟᱸᱭ ᱠᱚ ᱨᱚᱦᱚᱭ ᱵᱟᱲᱟ ᱠᱟᱜᱼᱟ ᱾ ᱚᱱᱠᱟ ᱜᱮ ᱢᱮᱱᱟᱜ ᱟᱠᱟᱫᱟ ᱾
ᱦᱩᱸ ᱾ ᱟᱨᱦᱚᱸ ᱠᱚ ᱞᱟᱹᱭᱟ ᱵᱟᱝᱢᱟ ᱱᱚᱣᱟ ᱵᱩᱨᱩ ᱵᱚᱸᱜᱟ ᱫᱚ ᱡᱚᱛᱚ ᱵᱟᱨ ᱦᱩᱭᱩᱜᱼᱟ ᱱᱚᱣᱟ ᱵᱩᱨᱩ ᱵᱚᱸᱜᱟ ᱠᱷᱚᱱ ᱜᱮ ᱫᱟᱜ ᱡᱟᱹᱲᱤ ᱫᱚ ᱮᱦᱚᱵᱟᱭ ᱟᱵᱚ ᱵᱚᱨᱥᱟ ᱪᱟᱥ ᱞᱟᱹᱜᱤᱫ ᱫᱚ ᱾ ᱱᱚᱝᱠᱟ ᱞᱮᱠᱟ ᱢᱤᱫᱴᱟᱝ ᱟᱵᱚ ᱥᱟᱱᱛᱟᱲ ᱠᱚᱣᱟᱜ ᱟᱛᱷᱤᱠ ᱟᱸᱫᱷᱟᱛᱷᱤᱠ ᱯᱟᱹᱛᱭᱟᱹᱣ ᱢᱮᱱᱟᱜᱼᱟ ᱾
ᱦᱳᱭ ᱛᱟᱦᱚᱞᱮ ᱛᱚ ᱱᱟᱯᱟᱭ ᱜᱮ ᱱᱚᱣᱟ ᱦᱚᱸ ᱥᱮᱴ ᱯᱩᱨᱟᱹᱣᱮᱱ ᱛᱟᱵᱚᱱᱟ ᱾
ᱦᱩᱸ ᱾ ᱟᱨ ᱢᱮᱫ ᱛᱮᱦᱚᱸ ᱧᱮᱞ ᱦᱩᱭᱩᱜ ᱠᱟᱱᱟ ᱵᱟᱝᱢᱟ ᱥᱟᱹᱨᱤ ᱢᱟ ᱥᱟᱹᱨᱤᱜᱮ ᱱᱚᱝᱠᱟ ᱜᱮ ᱫᱟᱜ ᱡᱟᱹᱲᱤᱭᱮᱜ ᱜᱮ ᱛᱮᱦᱤᱧ ᱢᱟ ᱦᱚᱞᱟ ᱠᱷᱚᱱ ᱫᱟᱜ ᱮᱸᱜ ᱟᱭ ᱥᱤᱛᱩᱝ ᱮᱫ ᱟᱭ ᱾ ᱰᱩᱱᱴᱚᱭᱮᱫᱼᱟᱭ, ᱟᱨ ᱛᱮᱦᱤᱧ ᱦᱚᱸ ᱚᱱᱠᱟ ᱜᱮ ᱾
ᱛᱟᱦᱚᱞᱮ ᱛᱮᱦᱮᱤᱧ ᱡᱩᱫᱤ ᱫᱟᱜ ᱡᱟᱹᱲᱤ ᱦᱩᱭᱩᱜᱼᱟ ᱱᱟᱜ ᱠᱷᱟᱱ ᱯᱟᱛᱟ ᱧᱮᱞ ᱫᱚ ᱚᱠᱟ ᱞᱮᱠᱟ ᱦᱩᱭᱩᱜ ᱟᱥᱮ ᱵᱟᱝᱟ?
ᱦᱮᱸ ᱜᱚᱝᱠᱮ ᱫᱟᱜ ᱡᱟᱹᱲᱤ ᱨᱮᱦᱚᱸ ᱟᱹᱰᱤ ᱫᱚᱢᱮ ᱨᱟᱹᱥᱠᱟᱹ ᱥᱟᱞᱟᱜ ᱠᱚ ᱧᱮᱞ ᱜᱮᱭᱟ ᱾ ᱯᱟᱛᱟ ᱠᱚ ᱮᱱᱮᱡ ᱜᱮᱭᱟ ᱠᱚ ᱾ ᱚᱱᱟ ᱫᱚ ᱟᱠᱚ ᱨᱟᱹᱥᱠᱟᱹ ᱞᱮᱠᱟ ᱵᱷᱟᱵᱽ ᱛᱮᱠᱚ ᱦᱟᱛᱟᱣᱟ, ᱵᱟᱝᱠᱚ ᱢᱚᱱᱮᱭᱟᱜᱼᱟ ᱡᱮ ᱫᱟᱜ ᱨᱮ ᱞᱚᱦᱚᱫᱚᱜ ᱠᱟᱱᱟ,
ᱚᱱᱟ ᱫᱚ ᱡᱟᱦᱟᱸ ᱟᱵᱚ ᱪᱟᱸᱫᱚ ᱵᱚᱸᱜᱟᱣᱟᱜ ᱟᱥᱤᱥ ᱜᱮ ᱢᱮᱱᱛᱮ ᱫᱟᱜ ᱡᱟᱹᱲᱤ ᱛᱮᱹᱜᱮᱹᱠᱚ ᱧᱮᱞ ᱛᱟᱦᱮᱱᱟ᱾
ᱮᱸᱦᱮᱸ, ᱚᱱᱠᱟ ᱠᱚᱣᱟᱜ ᱚᱱᱠᱟ ᱞᱮᱠᱟ ᱜᱮ ᱯᱟᱹᱛᱭᱟᱹᱣ ᱢᱮᱱᱟᱜ ᱛᱟᱠᱚᱣᱟ,
ᱦᱳᱭ, ᱱᱟᱯᱟᱭ ᱜᱮ ᱛᱟᱦᱚᱞᱮ ᱛᱚ, ᱟᱹᱞᱤᱧ ᱦᱚᱸ ᱥᱮᱱᱚᱜ ᱨᱮᱱᱟᱜ ᱫᱚ ᱢᱮᱱᱟᱜ ᱟᱠᱟ ᱛᱟᱞᱮ ᱫᱟᱹ ᱧᱮᱞ ᱫᱚᱨᱠᱟᱨ ᱦᱚᱸ ᱠᱟᱱ ᱜᱮᱭᱟ ᱚᱱᱟ,
ᱦᱮᱸ, ᱜᱚᱝᱠᱮ ᱳᱵᱳᱥᱥᱳ ᱧᱮᱞ ᱫᱚᱨᱠᱟᱨ ᱠᱟᱱ ᱜᱮᱭᱟ, ᱟᱵᱚ ᱥᱟᱱᱛᱟᱲᱟᱜ ᱞᱟᱠᱪᱟᱨ ᱧᱟᱫᱚ ᱟᱨ ᱜᱚᱝᱠᱮ ᱩᱸ ᱛᱟᱞᱮ ᱡᱚᱢ ᱵᱟᱲᱟ ᱠᱮᱜᱼᱟ ᱵᱤᱱ ᱥᱮ ᱟᱹᱣᱨᱤ?
ᱚᱸᱭ ᱡᱚᱢ ᱵᱟᱨᱟ ᱫᱚ ᱟᱹᱣᱨᱤᱭᱟ ᱱᱟᱜ ᱠᱷᱟᱱ ᱡᱚᱢ ᱦᱩᱭᱩᱜᱼᱟ᱾ ᱱᱟᱹᱜ ᱚᱠᱛᱚ ᱫᱚ ᱟᱣᱨᱤᱭᱟᱜᱼᱟ ᱮᱱᱛᱮ ᱦᱚᱸ ᱨᱤᱢᱤ ᱞᱟᱠᱟᱫ ᱛᱮ ᱚᱱᱠᱟ ᱫᱚ ᱵᱟᱝ ᱟᱴᱠᱟᱨᱚᱜ ᱠᱟᱱᱟ, ᱡᱮ ᱟᱭᱢᱟ ᱜᱟᱱ ᱜᱮ ᱥᱮᱛᱟᱜ ᱟᱠᱟᱱᱟ ᱥᱮ- -ᱵᱮᱨᱟ ᱟᱠᱟᱱ ᱜᱮᱭᱟ ᱢᱮᱱᱛᱮ!
ᱩᱸ ᱮᱸ, ᱭᱟᱜ ᱦᱩᱸ, ᱟᱹᱞᱤᱧ ᱥᱮᱛᱟᱜ ᱨᱮ ᱛᱩᱢ ᱵᱟᱲᱟ ᱠᱟᱛᱮᱜ ᱡᱚᱢ ᱵᱟᱲᱟ ᱠᱚᱫᱚ ᱦᱩᱭᱮᱱ ᱜᱮᱭᱟ, ᱩᱸ, ᱡᱚᱢ ᱵᱟᱲᱟ ᱠᱟᱛᱮᱫ ᱜᱳᱸ ᱱᱤᱛᱚᱜ ᱟᱢ ᱥᱟᱞᱟᱜ ᱤᱧ ᱜᱟᱞᱢᱟᱨᱟᱣ ᱠᱟᱱᱟ
ᱦᱳᱭ, ᱦᱳᱭ ᱢᱟ ᱴᱷᱤᱠ ᱜᱮᱭᱟ ᱛᱷᱟᱞᱮ ᱜᱚᱝᱠᱮ- -ᱤᱱᱠᱟᱹ ᱜᱮᱞᱟᱝ ᱜᱟᱞᱢᱟᱨᱟᱣᱟᱜᱼᱟ᱾
ᱦᱮᱸ, ᱜᱚᱝᱠᱮ ᱞᱟᱹᱭ ᱛᱤᱧ ᱤᱭᱟᱹ ᱜᱚᱝᱠᱮ ᱛᱟᱦᱞᱮ ᱮᱸᱜ ᱩᱸ ᱡᱟᱦᱱᱟᱜ ᱮᱢ ᱠᱟᱹᱢᱤ ᱠᱟᱱᱟ ᱥᱮ ᱚᱞᱚᱜ ᱯᱟᱲᱦᱟᱜ ᱥᱟᱞᱟᱜ ᱡᱚᱯᱲᱟᱣ ᱢᱮᱱᱟᱢᱟ?
ᱦᱚᱸ ᱱᱤᱛᱳᱜ ᱫᱚ ᱚᱞᱚᱜ ᱯᱟᱨᱦᱟᱣ ᱨᱮᱫᱚ ᱵᱟᱝ, ᱠᱟᱹᱢᱤ ᱠᱟᱹᱥᱱᱤ ᱨᱮᱜᱮ ᱡᱚᱯᱨᱟᱣ ᱢᱮᱱᱟᱜ ᱟᱠᱟᱫᱤᱧᱟᱹ᱾
ᱩᱸ, ᱦᱮᱸ ᱛᱚ ᱡᱟᱦᱟᱱᱟᱜ ᱵᱟᱝ ᱡᱟᱦᱟᱱᱟᱜ ᱫᱚ ᱠᱚᱨᱟᱣ ᱫᱚᱨᱠᱟᱨ ᱠᱟᱱᱟ ᱥᱮ, ᱦᱩᱸ,
ᱦᱳᱭ ᱢᱟ ᱛᱟᱦᱞᱮ ᱩᱸ ᱛᱤᱦᱤᱧ ᱫᱚ ᱤᱱᱠᱟᱹ ᱜᱮᱞᱟᱝ ᱨᱚᱯᱚᱨ ᱠᱟᱱᱟ,
ᱦᱮᱸ, ᱜᱚᱝᱠᱮ ᱟᱞᱟᱝᱟᱜ ᱚᱠᱛᱚ ᱦᱚᱸ ᱢᱟ ᱦᱩᱭ ᱦᱮᱡ ᱮᱱᱟ,
ᱦᱳᱭ,
ᱦᱩᱸ ᱦᱮᱸᱛᱚ ᱜᱚᱝᱠᱮ ᱛᱟᱨᱮ ᱦᱮᱸ ᱟᱢ ᱦᱚᱸ ᱢᱚᱡᱽ ᱛᱮ ᱛᱟᱦᱮᱱ ᱢᱮ, ᱟᱨᱦᱚ ᱡᱟᱦᱟ ᱛᱤᱥ ᱟᱞᱟᱝ ᱦᱳᱭ, ᱴᱷᱤᱠ ᱟᱪᱷᱮ ᱜᱚᱝᱠᱮ ᱢᱟᱦ᱾
ᱦᱳᱭ, ᱢᱟ ᱴᱷᱤᱠ ᱜᱮᱭᱟ,
ᱦᱮᱸ ᱡᱚᱦᱟᱨ ᱜᱮ,
ᱡᱚᱦᱟᱨ ᱜᱮ᱾